ᱜᱮ ᱪᱮᱫ ᱞᱮᱠᱟ ᱱᱟᱯᱟᱭ ᱵᱟᱲᱟ ᱜᱮᱭᱟᱯᱮ?
ᱦᱮᱸ ᱱᱟᱯᱟᱭ ᱵᱟᱲᱟ ᱜᱮᱭᱟ, ᱟᱯᱮᱜᱤ ᱪᱮᱫ ᱞᱮᱠᱟ?
ᱦᱳᱭ ᱟᱞᱮ ᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱞᱮᱭᱟ ᱟᱨ ᱫᱟᱜ ᱡᱟᱹᱯᱩᱫᱽ ᱠᱚ ᱦᱳᱲᱳ ᱨᱚᱦᱚᱭ ᱠᱚ ᱛᱤᱱᱟᱹᱜ ᱥᱟᱺᱜᱤᱧ ᱪᱟᱥᱵᱟᱥ ᱠᱚᱫᱚ ᱯᱮ ᱠᱟᱹᱢᱤ ᱠᱮᱫ-ᱟ?
ᱫᱚ ᱱᱤᱛ ᱜᱷᱟᱹᱲᱤᱡ ᱛᱮᱫᱚ ᱵᱟᱨᱯᱮ ᱫᱤᱱ ᱠᱷᱚᱡ ᱫᱚ ᱵᱟᱭ ᱫᱟᱜ ᱟᱠᱟᱫᱟ ᱟᱨ ᱨᱚᱦᱚᱭ ᱥᱮᱫ ᱫᱚ ᱚᱱᱠᱟ ᱥᱮᱵᱷᱮᱱᱴᱤ ᱯᱟᱨᱥᱮᱱ ᱞᱮᱠᱟ ᱪᱟᱵᱟ ᱦᱮᱡ ᱟᱠᱟᱱᱟ ᱟᱨ ᱛᱷᱚᱲᱟ ᱫᱤᱱ ᱠᱷᱟᱡ ᱜᱤ ᱢᱤᱫ ᱦᱟᱯᱛᱟ ᱦᱚᱸ ᱵᱟᱝ ᱪᱟᱞᱟᱜᱼᱟ ᱯᱟᱥᱮᱡ ᱤᱱᱟᱹ ᱛᱤᱜᱮ ᱪᱟᱵᱟᱜᱼᱟ
ᱚ ᱟᱪᱪᱷᱟ ᱟᱹᱰᱤ ᱢᱚᱡᱽ ᱟᱯᱮᱥᱮᱱ ᱫᱚ ᱱᱟᱦᱟᱜ ᱯᱟᱞᱮ ᱫᱟᱜ ᱫᱚ ᱱᱟᱦᱟᱜ ᱯᱟᱥᱮᱡ ᱞᱟᱦᱟ ᱠᱷᱚᱱᱜᱮ ᱟᱹᱰᱤ ᱜᱟᱱ ᱜᱮᱭ ᱫᱟᱜ ᱟᱠᱟᱣᱟᱫ ᱯᱮᱭᱟ?
ᱦᱮᱸ ᱦᱮᱸ ᱮᱠᱫᱚᱢ ᱞᱟᱦᱟ ᱠᱷᱚᱡ ᱜᱮ ᱫᱟᱜ ᱮᱫ ᱛᱟᱦᱮᱱᱟ ᱱᱚᱜ ᱚᱭ, ᱟᱨ ᱟᱞᱮ ᱫᱚ ᱤᱭᱟᱹ ᱡᱩᱢᱤ ᱠᱟᱱᱟ ᱛᱚ ᱥᱚᱢᱚᱛᱚᱞ ᱡᱩᱢᱤ ᱠᱟᱱᱟ ᱛᱚ ᱚᱱᱟ ᱵᱟᱠᱷᱱᱟ ᱛᱮᱜᱮ ᱟ ᱫᱟᱜ ᱫᱚ ᱵᱟᱭ ᱫᱟᱹᱲ ᱫᱟᱲᱮᱭᱟᱜᱼᱟ
ᱚ ᱟᱪᱪᱷᱟ ᱟᱪᱪᱷᱟ ᱟᱞᱮ ᱥᱮᱱ ᱫᱚ ᱱᱟᱦᱟᱜ ᱱᱚᱛᱮ ᱪᱟᱥᱵᱟᱥ ᱚᱱᱟ ᱞᱟᱹᱜᱤᱫ ᱫᱚ ᱱᱤᱛᱚᱜ ᱫᱚ ᱦᱟᱸᱜ ᱠᱟᱹᱴᱤᱡ ᱞᱮ ᱵᱤᱞᱚᱢ ᱢᱟᱪᱷᱟ ᱜᱮᱭᱟ ᱠᱟᱨᱚᱱ ᱠᱟᱱᱟ ᱠᱤ ᱟᱞᱮ ᱥᱮᱱ ᱫᱚ ᱱᱟᱦᱟᱸᱜ ᱫᱟᱜ ᱞᱟᱦᱟ ᱧᱚᱜ ᱠᱷᱚᱱ ᱜᱮ ᱵᱟᱝ ᱢᱮᱱᱟᱜᱼᱟ ᱟᱨ ᱱᱤᱛᱚᱜ ᱵᱟᱨ ᱯᱮ ᱫᱤᱱ ᱞᱟᱦᱟ ᱟᱹᱰᱤ ᱜᱟᱱᱮ ᱫᱟᱜ ᱞᱮᱫᱟ ᱢᱮᱱᱠᱷᱟᱱ ᱱᱟᱦᱟᱜ ᱱᱤᱛᱳᱜ ᱧᱮᱞᱚᱜ ᱠᱟᱱᱟ ᱛᱤᱦᱤᱧ ᱜᱟᱯ ᱜᱟᱯᱟ ᱫᱚ ᱫᱟᱜ ᱜᱮ ᱵᱟᱝ ᱢᱮᱱᱟᱜᱼᱟ ᱥᱤᱛᱩᱝ ᱟᱠᱟᱫᱟᱭ ᱟᱹᱰᱤ ᱡᱳᱨᱛᱮ ᱟᱨ ᱡᱟ ᱩᱰᱤᱡ ᱮ ᱫᱟᱜ ᱞᱮᱜ ᱟ ᱚᱱᱟ ᱢᱟ ᱱᱟᱦᱟᱜ ᱛᱚᱢᱵᱟ ᱵᱟᱲᱟ ᱞᱮᱱᱟ ᱚᱱᱟ ᱢᱟ ᱱᱤᱛᱚᱜ ᱟᱸᱡᱮᱫᱚᱜ ᱠᱟᱱᱟ ᱦᱳᱭᱥᱮ ᱟᱫᱚ ᱮᱛᱚᱦᱚᱵ ᱵᱟᱲᱟ ᱠᱚᱢᱟ ᱦᱩᱭ ᱞᱮᱱᱟ ᱟᱫᱚ ᱮᱛᱚᱦᱚᱵ ᱦᱩᱭ ᱠᱟᱛᱮᱜ ᱱᱤᱛᱚᱜ ᱫᱚ ᱱᱟᱦᱟᱜ ᱫᱟᱜ ᱠᱚ ᱟᱞᱮ ᱢᱟᱱᱮ ᱱᱟᱞᱟ ᱦᱩᱭᱩᱜ ᱠᱟᱱ ᱛᱟᱞᱮᱭᱟ ᱱᱟᱞᱟ ᱠᱟᱛᱮᱜ ᱱᱟᱦᱟᱜ ᱞᱮ ᱯᱟᱡᱟᱣ ᱟᱹᱜᱩᱭᱮᱜᱼᱟ ᱟᱫᱚ ᱚᱱᱠᱟ ᱠᱟᱛᱮ ᱫᱚ ᱦᱟᱸᱜ ᱠᱚᱥᱴᱚ ᱴᱚ ᱜᱮ ᱛᱷᱚᱲᱟ ᱵᱩᱡᱷᱟᱹᱜ ᱠᱟᱱᱟ ᱮᱴᱠᱮᱴᱚᱬᱮ ᱢᱟᱪᱷᱟ ᱜᱮ ᱦᱳᱭᱥᱮ ᱟᱫᱚ ᱱᱚᱜ-ᱚᱭ ᱱᱚᱝᱠᱟ᱾ ᱟᱸᱻ ᱟᱞᱮ ᱫᱚ ᱱᱚᱛᱮ ᱡᱷᱟᱨᱠᱷᱚᱸᱰ ᱫᱤᱥᱚᱢ ᱠᱟᱱᱟᱞᱮ᱾
ᱟᱪᱪᱷᱟ ᱡᱷᱟᱲᱠᱷᱚᱱ ᱫᱤᱥᱚᱢ ᱪᱮᱫ ᱡᱟᱜᱟ?
ᱦᱳᱭ ᱟᱫᱚ ᱱᱟᱦᱟᱜ ᱯᱟᱨᱥᱚᱱᱟᱞ ᱫᱚ ᱩᱱᱟᱹᱜ ᱫᱚ ᱱᱚᱣᱟ
ᱵᱟᱝ ᱵᱟᱝ ᱵᱟ ᱵᱟᱭ ᱜᱟᱱᱚᱜ ᱨᱮᱦᱚᱸ ᱵᱚᱞᱮ ᱮᱰᱨᱮᱥ ᱠᱩᱞᱤ ᱛᱮᱫᱚ ᱵᱟᱝ ᱪᱮᱠᱟᱜ-ᱟ᱾
ᱦᱳᱭ ᱵᱟᱝ ᱪᱤᱠᱟᱹᱜ-ᱟ ᱟᱫᱚ ᱱᱦᱟᱜ ᱜᱟᱭᱤᱰ ᱞᱟᱭᱤᱱᱥ ᱨᱮᱠᱚ ᱞᱟᱹᱭᱮᱜ ᱠᱟᱱᱟ ᱠᱤ ᱮᱰᱨᱮᱥ ᱠᱚᱫᱚ ᱡᱟᱹᱥᱛᱤ ᱟᱞᱚᱯᱮ ᱨᱚᱯᱚᱲ ᱛᱟᱵᱚᱱᱟ ᱠᱟᱨᱚᱱ ᱢᱟᱱᱮ ᱴᱚᱯᱤᱠ ᱛᱮ ᱦᱟᱸᱜ ᱨᱚᱯᱚᱲ ᱛᱟᱵᱚᱱ ᱯᱮ ᱦᱳᱭ ᱥᱮ᱾ ᱟᱫᱚ ᱞᱤᱧ ᱞᱟᱹᱭ ᱟᱵᱮᱱ ᱠᱟᱱᱟ ᱟᱞᱮ ᱫᱚ ᱥᱟᱱᱛᱟᱞ ᱯᱟᱨᱜᱟᱱᱟ ᱴᱚᱴᱷᱟ ᱞᱮ ᱯᱟᱲᱟᱜ ᱠᱟᱱᱟ ᱦᱳᱭ ᱥᱮ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ
ᱦᱳᱭ ᱟᱫᱚ ᱱᱤᱛ ᱛᱳᱜ ᱫᱚ ᱫᱟᱜ ᱵᱟᱝᱛᱮ ᱱᱚᱜ-ᱚᱭ ᱱᱚᱝᱠᱟ ᱮᱸᱴᱠᱮᱴᱚᱬᱮ ᱢᱟᱪᱷᱟ ᱜᱮ ᱢᱮᱱᱟᱜ ᱞᱮᱭᱟ ᱟᱨ ᱛᱟᱺᱜᱤᱭᱮ-ᱟ ᱞᱮ ᱫᱟᱜ ᱱᱟᱦᱟᱜ᱾ ᱛᱤᱥᱮ ᱫᱟᱜ ᱟᱞᱮ ᱠᱟᱱᱟ ᱨᱚᱦᱚᱭ ᱠᱚᱫᱚ ᱱᱚᱜ-ᱚᱭ ᱴᱟᱯ ᱴᱤᱯ ᱦᱩᱭᱩᱜ ᱠᱟᱱᱟ ᱦᱳᱭᱥᱮ᱾
ᱟᱯᱮ ᱥᱮᱜ ᱚᱱᱛᱮ ᱢᱟᱨᱥᱟᱞ ᱴᱟᱨᱥᱟᱞ ᱠᱚ ᱨᱮᱭᱟᱜ ᱦᱚᱸ ᱵᱮᱵᱚᱥ ᱵᱟᱹᱱᱩᱜ-ᱟ ᱡᱮᱭᱥᱮ ᱠᱤ ᱯᱟᱢᱯ ᱠᱚ ᱢᱮᱛᱟᱜ-ᱟ ᱚᱱᱟ ᱫᱚ ᱢᱚᱴᱚᱨ ᱫᱟᱨᱟᱭᱛᱮ ᱛᱟᱜ ᱫᱟᱜ ᱡᱮ ᱩᱰᱩᱜᱚᱜ
ᱦᱳᱭ ᱦᱳᱭ ᱚᱱᱠᱟ ᱠᱚᱫᱚ ᱱᱟᱦᱟᱜ ᱵᱟᱝ ᱢᱮᱱᱟᱜ-ᱟ ᱠᱟᱨᱚᱱ ᱢᱟᱱᱮ ᱚᱱᱟ ᱠᱩ ᱢᱟᱱᱮ ᱪᱟᱥ ᱞᱟᱹᱜᱤ ᱚᱝᱠᱟ ᱵᱮᱵᱚᱥᱛᱟ ᱪᱮᱫ ᱦᱚᱸ ᱵᱟᱝ ᱢᱮᱱᱟᱜ-ᱟ ᱟᱨ ᱡᱩᱫᱤ ᱵᱮᱱ ᱞᱟᱹᱭᱟ ᱜᱟᱹᱰᱭᱟᱹ ᱠᱚ ᱠᱮᱱᱮᱞ ᱠᱩ ᱛᱮ ᱪᱟᱥ ᱛᱚ ᱜᱟᱹᱰᱭᱟᱹ ᱠᱚ ᱠᱮᱱᱮᱞ ᱠᱚᱛᱮ ᱱᱟᱦᱟᱜ ᱫᱚ ᱪᱟᱥ ᱫᱚ ᱵᱟᱝ ᱦᱩᱭᱩᱜ-ᱟ ᱦᱳᱭ ᱥᱮ᱾
ᱦᱩᱸ ᱟᱞᱮᱥᱮᱫ ᱫᱚ ᱚᱱᱟ ᱠᱚᱫᱚ ᱢᱮᱱᱟᱜ ᱛᱮᱜᱤ ᱟᱞᱮᱥᱮᱫ ᱫᱚ ᱪᱟᱥ ᱟᱵᱟᱫ ᱫᱚ ᱵᱷᱟ ᱵᱮᱥ ᱛᱮᱜᱮ ᱦᱩᱭᱩᱜᱚᱜ-ᱟ
ᱦᱳᱭ ᱦᱳᱭ ᱠᱟᱨᱚᱱ ᱱᱟ ᱦᱩᱲᱩ ᱠᱚ ᱪᱟᱥ ᱞᱟᱹᱜᱤᱫ ᱫᱚ ᱟᱵᱚ ᱫᱟᱜ ᱨᱮᱱᱟᱜ ᱵᱮᱵᱚᱥᱛᱟ ᱴᱷᱤᱠ ᱢᱟᱪᱷᱟᱛᱮ ᱛᱟᱦᱮᱱ ᱠᱷᱟᱱ ᱟᱨ ᱡᱮᱢᱚᱱ ᱱᱚᱣᱟ ᱵᱮᱱ ᱞᱟᱹᱭ ᱠᱮ-ᱟ ᱥᱟᱢ ᱢᱟᱨᱥᱟᱞ ᱠᱚ ᱡᱩᱫᱤ ᱠᱩ ᱞᱟᱜᱟᱣ ᱠᱟᱜ-ᱟ ᱛᱚ ᱮᱱᱠᱷᱟᱱ ᱚᱱᱟ ᱛᱮᱫᱚ ᱱᱟᱦᱟᱜ ᱪᱟᱥ ᱨᱮᱭᱟᱜ ᱛᱷᱚᱲᱟ ᱠᱟᱹᱴᱤᱜ ᱫᱚ ᱪᱮᱜ ᱟᱹᱰᱤᱜᱟᱱ ᱜᱮ ᱜᱚᱲᱚ ᱧᱟᱢᱚᱜ ᱠᱟᱱᱟ ᱦᱳᱭ ᱥᱮ᱾
ᱦᱳᱭ ᱦᱳᱭ ᱦᱳᱭ ᱟᱯᱮ ᱫᱤᱥᱚᱢ ᱫᱚ ᱡᱷᱟᱲᱠᱷᱚᱸᱰ ᱫᱤᱥᱚᱢ ᱫᱚ ᱮᱠᱪᱩᱭᱮᱞᱤ ᱤᱭᱟᱹ ᱠᱟᱱᱟ ᱛᱚ ᱵᱩᱨᱩ ᱫᱤᱥᱚᱢ ᱠᱟᱱᱟ ᱛᱚ ᱚᱛ ᱵᱷᱤᱛᱨᱤ ᱨᱮ ᱫᱚ ᱟᱸ ᱵᱟᱠᱚ ᱵᱟᱹᱭᱥᱟᱹᱣ ᱫᱟᱲᱮᱭᱟᱜ-ᱟ ᱦᱟᱸᱜ ᱚᱱᱮ ᱤᱭᱟᱹ ᱫᱷᱤᱨᱤ ᱢᱮᱱᱟᱜ,
ᱦᱳᱭ ᱦᱳᱭ ᱟᱫᱚ ᱱᱚᱛᱮ ᱫᱚ ᱱᱦᱟᱜ ᱟᱞᱮ ᱴᱚᱴᱷᱟᱨ ᱫᱚ ᱦᱳᱭ ᱟᱞᱮ ᱴᱚᱴᱷᱟ ᱫᱚ ᱱᱦᱟᱜ ᱟᱹᱰᱤ ᱜᱟᱱ ᱦᱚᱲᱜᱮ ᱚᱱᱠᱟ ᱫᱚ ᱵᱟᱝ ᱢᱮᱱᱟᱜ ᱛᱟᱞᱮᱭᱟ ᱦᱳᱭᱥᱮ᱾ ᱟᱫᱚ ᱚᱱᱟ ᱚᱱᱮ ᱚᱱᱟ ᱠᱷᱟᱹᱛᱤᱨ ᱛᱮ ᱱᱚᱜ-ᱚᱭ ᱥᱮᱨᱢᱟ ᱡᱟᱹᱲᱤ ᱫᱟᱜ ᱜᱮᱞᱮ ᱠᱚᱭᱚᱜ ᱛᱟᱦᱮᱱᱟ᱾ ᱢᱟᱱᱮ ᱱᱚᱣᱟ ᱡᱟᱦᱟᱸ ᱠᱚ ᱞᱟᱹᱭᱟ ᱟᱥᱟᱲ ᱥᱟᱱ ᱵᱚᱸᱜᱟ ᱦᱳᱭ ᱥᱮ᱾
ᱦᱩᱸ ᱦᱩᱸ ᱦᱩᱸ
ᱦᱳᱭ ᱟᱫᱚ ᱛᱚᱵᱮ ᱱᱟᱦᱟᱜ ᱟᱯᱮ ᱫᱚ ᱞᱤᱧ ᱞᱟᱹᱭᱮᱜ-ᱟ ᱛᱚᱵᱮ ᱵᱚᱪᱷᱚᱨ ᱨᱮ ᱱᱟᱦᱟᱜ ᱵᱟᱨᱯᱮ ᱫᱚᱢ ᱡᱟᱹᱱᱤᱡ ᱯᱮ ᱪᱟᱥᱚᱜ ᱛᱟᱦᱮᱱᱟ ᱦᱳᱭ ᱥᱮ
ᱟᱞᱮ ᱫᱚ ᱵᱚᱨᱪᱷᱚᱨ ᱨᱮᱫᱚ ᱵᱚᱞᱮ ᱚᱱᱟ ᱵᱟᱹᱭᱦᱟᱹᱲ ᱫᱚ ᱠᱷᱟᱹᱞᱤ ᱫᱚ ᱵᱟᱝ ᱛᱟᱦᱮᱸᱱᱟ ᱟᱨᱠᱤ᱾
ᱦᱳᱭ ᱦᱳᱭ, ᱡᱟᱦᱟᱸ ᱠᱚ ᱞᱟᱹᱭᱟ ᱱᱤᱨᱚᱱ ᱪᱟᱥ ᱟᱞᱮᱥᱮᱱ ᱱᱟᱦᱟᱜ᱾
ᱦᱮᱸ ᱟᱨ ᱟᱞᱮ ᱥᱮᱫ ᱫᱚ ᱦᱩᱲᱩ ᱨᱟᱠᱟᱵ ᱱᱟ ᱛᱩᱲᱤ ᱠᱚ ᱮᱨᱟ ᱛᱩᱲᱤ ᱨᱟᱠᱟᱵ ᱱᱟ ᱟᱨᱦᱚᱸ ᱥᱤᱛᱩᱝ ᱦᱩᱲᱩ ᱢᱤᱫᱴᱮᱜ ᱦᱩᱭᱩᱜᱚᱜ ᱠᱟᱱᱟ ᱚᱱᱟ ᱦᱩᱲᱩ ᱠᱚ ᱨᱚᱦᱚᱭᱟ᱾ ᱟᱨᱚ ᱚᱱᱟ ᱦᱩᱲᱩ ᱨᱟᱠᱟᱵ ᱱᱟ ᱟᱨᱦᱚᱸ ᱦᱚᱸᱜ-ᱚᱭ ᱟᱨᱚ ᱵᱟᱹᱨᱥᱟᱹ ᱦᱩᱲᱩ ᱠᱚ ᱨᱚᱦᱚᱭᱟ᱾
ᱦᱳᱭ᱾
ᱵᱚᱞᱮ ᱥᱤᱡᱮᱱ ᱨᱮ ᱥᱤᱡᱮᱱ ᱨᱮ ᱠᱤ ᱚᱠᱚᱭ ᱠᱩ ᱯᱟᱴ ᱠᱩᱠᱩ ᱮᱨᱟ ᱚᱠᱚᱭ ᱫᱚ ᱜᱩᱦᱩᱢ ᱠᱩ ᱚᱠᱚᱭ ᱫᱚ ᱛᱩᱲᱤ ᱚᱠᱚᱭ ᱫᱚ ᱟᱨᱦᱚᱸ ᱦᱩᱲᱩ ᱚᱱᱮ ᱚᱝᱠᱟ, ᱵᱚᱞᱮ ᱠᱷᱟᱹᱞᱤ ᱫᱚ ᱵᱟᱠᱚ ᱫᱚᱦᱚᱭᱟ᱾ ᱟᱪᱪᱷᱟ ᱟᱯᱮ ᱥᱮᱫ ᱫᱚ ᱥᱟᱹᱵᱽᱡᱤ ᱠᱚᱫᱚ ᱪᱮᱫ ᱞᱮᱠᱟ ᱥᱟᱹᱵᱽᱡᱤ ᱠᱩ?
ᱦᱳᱭ, ᱥᱟᱹᱵᱽᱡᱤ ᱠᱩ ᱟᱨ ᱱᱚᱜᱼᱚᱭ ᱵᱮᱱ ᱞᱮᱭ ᱠᱮᱜᱼᱟ ᱥᱮ ᱛᱩᱲᱤ ᱜᱩᱦᱩᱢ ᱛᱚ ᱚᱱᱟ ᱱᱟᱦᱟᱜ
ᱟᱞᱮᱥᱱ ᱦᱚᱸ ᱠᱩ ᱪᱟᱥ ᱜᱮᱭᱟ ᱛᱩᱲᱤ, ᱜᱩᱦᱩᱢ ᱢᱟᱱᱮ ᱡᱮᱢᱚᱱ ᱦᱩᱲᱩ ᱠᱚ ᱱᱟᱦᱟᱜ ᱵᱚᱱ ᱜᱮᱫ ᱨᱟᱠᱟᱵᱟ ᱥᱮ
ᱤᱱᱟᱹ ᱯᱚᱨᱮ, ᱟᱨ ᱥᱟᱹᱵᱽᱡᱤ ᱠᱚᱵᱮᱱ ᱞᱟᱹᱭ ᱠᱮᱜ-ᱟ ᱛᱚ ᱥᱟᱹᱵᱽᱡᱤ ᱠᱚᱫᱚ ᱱᱟᱦᱟᱜ ᱡᱚᱛᱚ ᱠᱚᱜᱮ ᱞᱮ ᱪᱟᱥ ᱜᱮᱭᱟ ᱦᱳᱭᱥᱮ᱾ ᱡᱟᱦᱟᱸᱭ ᱱᱟᱦᱟᱜ ᱠᱚ ᱵᱮᱵᱥᱟᱭ ᱛᱟᱵ ᱚᱱᱟ ᱥᱮ ᱢᱟᱱᱮ ᱠᱤᱨᱤᱧ ᱟᱠᱷᱨᱤᱧ ᱡᱟᱦᱟᱸᱴᱟᱜ, ᱩᱱᱠᱩ ᱫᱚ ᱱᱟᱦᱟᱜ ᱰᱷᱤᱨ ᱢᱟᱪᱷᱟᱠ ᱠᱚ ᱪᱟᱥᱟ ᱢᱟᱱᱮ ᱟᱹᱞᱩ ᱦᱩᱭᱱᱟ ᱵᱮᱸᱜᱟᱲ, ᱵᱤᱞᱟᱹᱛᱤ, ᱵᱷᱤᱱᱰᱤ ᱦᱩᱭᱮᱱ ᱛᱟᱵᱚᱱᱟ ᱨᱟᱢ ᱡᱷᱤᱸᱜᱟᱹ ᱢᱟᱱᱮ ᱡᱟᱦᱟᱸ ᱵᱚᱱ ᱢᱮᱛᱟᱜᱼᱟ ᱟᱨ ᱢᱟᱱᱮ ᱯᱮᱸᱭᱟᱡᱽ ᱠᱚᱦᱚᱸ ᱠᱚ ᱪᱟᱥ ᱜᱮᱭᱟ ᱟᱨ ᱡᱮᱢᱚᱱ ᱵᱚᱱ ᱞᱮᱭᱟ ᱮ ᱠᱟᱨᱮᱞᱟ ᱡᱷᱤᱸᱜᱟᱹ ᱟᱨ ᱠᱚᱱᱰᱷᱟ ᱢᱟᱱᱮ ᱡᱚᱛᱚ ᱠᱚᱜᱮ ᱠᱩ ᱪᱟᱥ ᱛᱟᱦᱮᱱᱟ ᱦᱳᱭ ᱥᱮ ᱟᱫᱚ ᱱᱟᱦᱟᱜ ᱟᱸ ᱟᱞᱮ ᱛᱩ ᱱᱟᱦᱟᱜ ᱠᱤᱨᱤᱧ ᱟᱠᱷᱨᱤᱧ ᱫᱚ ᱵᱟᱝ ᱟᱞᱮ ᱫᱚ ᱠᱷᱟᱹᱞᱤ ᱚᱲᱟᱜ ᱠᱚᱪᱟ ᱠᱚᱨᱮ ᱡᱚᱢ ᱥᱩᱢᱩᱝ ᱜᱮᱞᱮ ᱪᱟᱥ ᱵᱟᱲᱟᱭ ᱛᱟᱦᱮᱱᱟ᱾ ᱢᱟᱱᱮ ᱡᱮᱢᱚᱱ ᱟᱵᱚ ᱚᱲᱟᱜ ᱨᱮ ᱩᱛᱩ ᱵᱟᱲᱟᱭ ᱜᱮ᱾
ᱟᱻ ᱠᱟᱨᱚᱱ ᱦᱩᱭᱩᱜ ᱠᱟᱱᱟ ᱢᱟᱱᱮ ᱪᱟᱥ ᱟᱵᱮᱱ ᱥᱮ ᱛᱚ ᱚᱱᱟᱨᱮᱦᱟᱸᱜ ᱠᱟᱹᱴᱤᱡ ᱟᱵᱮᱱ ᱚᱠᱛᱚ ᱮᱢ ᱦᱩᱭᱩᱜ ᱛᱟᱵᱮᱱᱟ ᱟᱸ ᱚᱱᱟ ᱯᱮᱪᱷᱚᱱ ᱨᱮ ᱛᱷᱚᱬᱟ ᱧᱮᱞ ᱦᱚᱸ ᱦᱩᱭᱩᱜ ᱛᱟᱵᱮᱱᱟ ᱟᱨ ᱡᱩᱫ ᱦᱚᱲ ᱡᱳᱲ ᱵᱟᱝᱵᱚᱱ ᱛᱟᱦᱮᱸᱱᱟ ᱛᱚ ᱱᱟᱦᱟᱜ ᱚᱱᱟ ᱩᱱᱟᱹᱜ ᱵᱟᱝᱵᱚᱱ ᱧᱮᱞ ᱫᱟᱲᱮᱭᱟᱜ ᱠᱷᱟᱹᱛᱤᱨ ᱛᱮ ᱢᱟᱱᱮ ᱡᱟᱣ ᱩᱰᱤᱡ ᱡᱮᱢᱚᱱ ᱠᱩᱸᱫᱽᱨᱤ ᱡᱷᱟᱴᱟ ᱛᱟᱦᱮᱱ ᱠᱷᱟᱱ ᱚᱱᱟ ᱫᱚ ᱱᱟᱦᱟᱜ ᱵᱟᱝ ᱩᱱᱟᱹᱜ ᱧᱮᱞ ᱦᱩᱭᱩᱜ ᱛᱟᱵᱚᱱᱟ ᱦᱳᱭᱥᱮ᱾
ᱦᱩᱸ ᱦᱩᱸ ᱦᱩᱸ᱾
ᱟᱻ ᱟᱨ ᱡᱮᱢᱚᱱ ᱵᱟᱲᱜᱮ ᱠᱚᱪᱟ ᱠᱚᱨᱮᱜ ᱟᱲᱟᱜ ᱠᱚᱵᱚᱱ ᱮᱨ ᱠᱟᱜ ᱠᱷᱟᱡ ᱚᱱᱟ ᱠᱚ ᱫᱚ ᱩᱱᱟᱹᱜ ᱱᱟᱦᱟᱜ ᱢᱮᱦᱱᱚᱛ ᱫᱚ ᱵᱟᱝ ᱦᱩᱭᱩᱜ ᱛᱟᱵᱚᱱᱟ ᱟᱫᱚ ᱚᱱᱮ ᱚᱝ ᱟᱞᱜᱟ ᱢᱟᱪᱷᱟᱛᱮ ᱡᱟᱦᱟᱸᱴᱟᱜ ᱦᱩᱭᱩᱜ, ᱠᱟᱨᱚᱱ ᱩᱛᱩ ᱡᱤᱱᱤᱥ ᱠᱚᱦᱚᱸ ᱱᱤᱛᱚᱜ ᱫᱚ ᱵᱟᱡᱟᱨ ᱠᱚᱨᱮᱜ ᱟᱹᱰᱤ ᱜᱤ ᱜᱚᱱᱚᱝ ᱠᱚᱠᱚ ᱵᱟᱹᱲᱛᱤ ᱤᱫᱤᱭᱮᱜᱼᱟ ᱛᱚ᱾
ᱟᱹᱰᱤ ᱜᱟᱡᱟᱠ ᱟᱹᱰᱤ ᱜᱟᱡᱟᱠ, ᱟᱯᱮᱥᱮᱜ ᱟᱪᱪᱷᱟ ᱤᱭᱟᱹ ᱟᱯᱮᱥᱮᱜ ᱟᱹᱞᱩ ᱫᱚ ᱪᱮᱫ ᱞᱮᱠᱟ? ᱟᱞᱩ ᱛᱤᱱᱟᱹᱜ ᱠᱟᱛᱮᱜ ᱠᱮᱡᱤ?
ᱦᱳᱭ, ᱟᱹᱞᱩ ᱢᱟ ᱱᱤᱛᱚᱜ ᱱᱟᱦᱟᱜ ᱛᱤᱨᱤᱥ ᱴᱟᱠᱟ ᱪᱚᱞᱞᱤᱥ ᱴᱟᱠᱟᱣ ᱠᱟᱫᱟ ᱠᱚ᱾
ᱛᱤᱨᱤᱥ ᱴᱟᱠᱟ ᱪᱚᱞᱞᱤᱥ ᱴᱟᱠᱟ, ᱟᱞᱮᱥᱮᱫ ᱫᱚ ᱯᱚᱱᱫᱽᱨᱚ ᱴᱟᱠᱟ᱾
ᱯᱚᱱᱫᱽᱨᱚ ᱴᱟᱠᱟ ᱦᱳᱭ, ᱟᱫᱚ ᱱᱟᱦᱟᱜ ᱚᱱᱟ ᱦᱚᱞᱤᱧ ᱞᱮᱭᱮᱫ ᱠᱟᱱᱟ ᱢᱟᱱᱮ ᱫᱚᱠᱟᱱ ᱨᱮ ᱡᱩᱫᱟᱹ ᱜᱮᱭᱟ ᱟᱨ ᱵᱟᱡᱟᱨ ᱨᱮᱫᱚ ᱡᱩᱫᱟᱹ ᱜᱮᱭᱟ ᱟᱨ ᱫᱚᱠᱟᱱ ᱨᱮᱵᱮᱱ ᱦᱳᱭ, ᱵᱟᱡᱟᱨ ᱨᱮᱫᱚ ᱱᱟᱦᱟᱜ ᱛᱷᱚᱲᱟ ᱠᱚᱢ ᱵᱤᱥᱤ ᱦᱚᱸᱵᱮᱱ ᱧᱟᱢ ᱫᱟᱲᱮᱭᱟᱜᱼᱟ ᱢᱮᱱᱠᱷᱟᱱ ᱫᱳᱠ ᱫᱚᱠᱟᱱ ᱨᱮᱫᱚ ᱱᱟᱦᱟᱜ ᱩᱱᱤ ᱪᱮᱫ ᱞᱮᱠᱟᱭ ᱞᱮᱭᱟ ᱟᱫᱚ ᱩᱱᱤ ᱵᱟᱭ ᱠᱚᱢᱟ᱾
ᱦᱮᱸ ᱦᱮᱸ ᱦᱮᱸ᱾
ᱟᱨ ᱡᱮᱢᱚᱱ ᱦᱟᱴ ᱠᱳ ᱡᱮᱢᱚᱱ ᱞᱤᱧ ᱞᱟᱹᱭᱟ ᱟᱞᱮ ᱥᱮᱱ ᱦᱟᱸᱜ ᱦᱟᱴ ᱞᱟᱜᱟᱜ-ᱟ ᱟᱯᱮ ᱥᱮᱱ ᱦᱟᱴ ᱠᱚ ᱞᱟᱜᱟᱜ ᱜᱮᱭᱟ?
ᱮᱠᱫᱚᱢ ᱟᱞᱮ ᱥᱮᱫ ᱦᱚᱸ ᱦᱟᱴ ᱞᱟᱜᱟᱜ ᱜᱮᱭᱟ᱾
ᱦᱳᱭ ᱟᱫᱚ ᱡᱮᱢᱚᱱ ᱩᱛᱩ ᱛᱮᱭᱟᱜ ᱠᱚᱵᱚᱱ ᱦᱟᱛᱟᱣᱟ ᱥᱮ ᱟᱫᱚ ᱦᱟᱴ ᱠᱚᱨᱮ ᱵᱚᱱ ᱦᱟᱛᱟᱣ ᱠᱷᱟᱡ ᱠᱟᱹᱴᱤᱡ ᱫᱚᱢ ᱠᱚ ᱫᱟᱢ ᱠᱚᱵᱚᱱ ᱠᱚᱢ ᱵᱮᱥᱤᱭᱟ ᱛᱚ ᱚᱱᱟ ᱦᱚᱸ ᱫᱚᱢᱮ ᱜᱮᱠᱚ ᱢᱟᱱᱮ ᱠᱚ ᱠᱚᱢ ᱵᱮᱥᱤᱭᱟ ᱵᱚᱱ ᱜᱮᱭᱟ ᱥᱮᱵᱚᱱ ᱞᱟᱹᱭᱼᱟ ᱵᱚᱞᱮ ᱛᱷᱚᱲᱟ ᱠᱟᱹᱴᱤᱡ ᱠᱟᱹᱴᱤᱡ ᱵᱚᱱ ᱢᱮᱛᱟ ᱠᱚ ᱠᱷᱟᱡ ᱟᱭᱢᱟ ᱜᱟᱱᱤᱧ ᱦᱟᱛᱟᱣ ᱮᱫᱟ ᱛᱚᱵᱮ ᱛᱷᱚᱲᱟ ᱜᱟᱱ ᱠᱚᱢ ᱢᱟᱪᱷᱟᱭ ᱢᱮ᱾ ᱛᱚ ᱚᱱᱟ ᱦᱚᱸ ᱦᱳᱭᱳᱜ-ᱟ ᱡᱩᱫᱤ ᱟᱭᱢᱟ ᱜᱟᱱ ᱛᱷᱚᱠ ᱛᱮᱵᱚᱱ ᱟᱹᱜᱩᱭ ᱠᱷᱟᱡ ᱦᱳᱭ ᱥᱮ᱾
ᱦᱩᱸ ᱦᱩᱸ ᱦᱩᱸ ᱦᱩᱸ
ᱟᱨ ᱢᱟᱱᱮ ᱟᱢ ᱦᱟᱴ ᱱᱚᱝᱠᱟ ᱡᱩᱫᱤ ᱟᱵᱚ ᱥᱟᱱᱛᱟᱲ ᱦᱚᱲ ᱴᱚᱴᱷᱟᱨᱮ ᱦᱳᱭᱳᱜ ᱠᱷᱟᱱ ᱫᱚ ᱢᱟᱱᱮ ᱩᱛᱩ ᱛᱮᱭᱟᱜ ᱠᱚᱦᱚᱸ ᱵᱮᱥ ᱜᱮ ᱧᱟᱢᱚᱜ-ᱟ ᱢᱚᱡᱟᱜ ᱧᱟᱢᱚᱜ-ᱟ ᱟᱨ ᱡᱩᱫᱤ ᱵᱟᱡᱟᱨ ᱠᱚᱨᱮ ᱵᱚᱱ ᱦᱟᱛᱟᱣ ᱮᱫ ᱠᱟᱱᱟ ᱥᱮ ᱛᱚ ᱚᱱᱟ ᱫᱚ ᱟᱹᱰᱤ ᱜᱟᱱ ᱚᱱᱠᱟ ᱧᱮᱞᱚᱜ ᱠᱟᱱᱟ ᱡᱟᱦᱟᱸ ᱫᱚ ᱱᱟᱦᱟᱜ ᱟᱸ ᱟᱭᱢᱟ ᱫᱤᱱ ᱨᱮᱱᱟᱜ ᱠᱟᱱᱟ ᱦᱳᱭ᱾
ᱜᱚᱥᱚᱣ ᱠᱟᱱᱟ
ᱜᱚᱥᱚ ᱠᱟᱱᱟ ᱟᱫᱚ ᱱᱟᱦᱟᱜ ᱪᱮᱫ ᱠᱚ ᱞᱟᱜᱟᱣ ᱠᱟᱛᱮᱜ ᱪᱚ ᱱᱟᱦᱟᱜ ᱩᱱᱟᱹᱜ᱾ ᱮᱠᱫᱚᱢ ᱡᱤᱭᱟᱹᱲ ᱜᱮᱠᱚ ᱧᱮᱞ ᱦᱚᱪᱚᱭᱟ ᱡᱟᱦᱟᱸ ᱵᱚᱱ ᱞᱟᱹᱭᱮᱫ ᱠᱟᱱᱟ᱾ ᱠᱮᱢᱤᱠᱮᱞ ᱡᱤᱱᱤᱥ ᱠᱚ ᱞᱟᱜᱟᱣ ᱠᱟᱛᱮᱫ ᱟᱫᱚ ᱚᱱᱮ᱾ ᱚᱠᱟ ᱞᱮᱠᱟ ᱢᱟᱪᱷᱟᱛᱮ ᱚᱱᱟ ᱠᱚ ᱡᱚᱢ ᱠᱟ ᱠᱟᱛᱮᱫ ᱦᱟᱸᱜ ᱟᱵᱚᱣᱟᱜ ᱦᱚᱲᱢᱚ ᱠᱚ ᱨᱮᱫᱚ ᱵᱟᱹᱭ ᱵᱟᱹᱭᱛᱮ ᱵᱟᱹᱭ ᱵᱟᱹᱭᱛᱮ ᱢᱟᱱᱮ ᱟᱪᱚᱠᱟ ᱫᱚ ᱵᱟᱝ᱾ ᱵᱟᱹᱭ ᱵᱟᱹᱭ ᱛᱮ ᱱᱟᱦᱟᱜ ᱟᱵᱚᱣᱟᱜ ᱦᱚᱲᱢᱚᱮ ᱠᱷᱚᱛᱤ ᱯᱩᱨᱱᱚ ᱦᱳᱭᱳᱜ-ᱟ ᱡᱟᱦᱟᱸ ᱫᱚ ᱵᱟᱝ ᱵᱚᱱ ᱵᱟᱰᱟᱭ ᱫᱟᱲᱮᱭᱟᱜ ᱠᱟᱱᱟ᱾
ᱵᱟᱝ ᱵᱟᱝ ᱵᱟᱝ ᱵᱟᱝ ᱴᱷᱤᱠ᱾
ᱟᱫᱚ ᱱᱚᱣᱟ ᱡᱤᱱᱤᱥ ᱫᱚ ᱵᱟᱰᱟᱭᱚᱜ ᱠᱟᱱᱟ ᱱᱟᱦᱟᱜ ᱛᱤᱨᱮ ᱡᱚᱠᱷᱚᱱ ᱚᱱᱟ ᱡᱚᱠᱷᱚᱱ ᱟᱹᱰᱤ ᱜᱟᱱ ᱵᱟᱹᱲᱛᱤᱜ ᱠᱟᱱ ᱛᱟᱵᱚᱱᱟ᱾ ᱥᱮ ᱟᱵᱚᱣᱟᱜ ᱦᱚᱲᱢᱚ ᱨᱮ ᱦᱟᱸᱜ ᱟᱹᱰᱤᱜᱟᱱ᱾ ᱚᱥᱩᱵᱤᱫᱷᱟ ᱮᱴᱠᱮᱴᱚᱬᱮ ᱵᱚᱱ ᱟᱹᱭᱠᱟᱹᱣᱟ ᱟᱫᱚ ᱛᱚᱠᱷᱚᱱ ᱵᱚᱱ ᱰᱟᱠᱛᱚᱨ ᱴᱷᱮᱱ ᱵᱚᱱ ᱪᱟᱞᱟᱜ-ᱟ ᱟᱨ᱾ ᱥᱮ ᱨᱮᱦᱮᱫ ᱨᱟᱱ ᱵᱚᱱ ᱡᱚᱢᱟ ᱥᱮᱵᱚᱱ ᱚᱲᱟᱜ ᱨᱮᱵᱚᱱ᱾ ᱜᱟᱯᱟᱞᱢᱟᱨᱟᱜ-ᱟ ᱡᱮ ᱢᱟᱱᱮ ᱪᱤᱠᱟᱹᱣ ᱠᱟᱱ ᱛᱤᱧ ᱱᱚᱝᱠᱟ ᱦᱳᱭᱳᱜ ᱠᱟᱱᱟ ᱦᱮᱸᱥᱮ ᱪᱮᱫ ᱤᱧ ᱡᱚᱢ ᱠᱮᱫ ᱛᱮ᱾ ᱛᱮ ᱱᱚᱝᱠᱟ ᱦᱳᱭᱳᱜ ᱠᱟᱱᱟ ᱟᱫᱚ ᱡᱚᱠᱷᱚᱱ ᱚᱱᱟ ᱫᱚ ᱟᱵᱚᱣᱟᱜ ᱟᱭᱢᱟ ᱜᱟᱱ ᱵᱟᱹᱲᱛᱤᱜ ᱠᱟᱱ ᱛᱟᱵᱚᱱᱟ ᱛᱚᱠᱷᱚᱱ ᱵᱚᱱ ᱵᱩᱡᱷᱟᱹᱣ ᱮ-ᱟ᱾
ᱦᱩᱸ ᱦᱩᱸ ᱴᱷᱤᱠ ᱴᱷᱤᱠ ᱴᱷᱤᱠ
ᱟᱫᱚ ᱱᱚᱣᱟ ᱵᱟᱡᱟᱨ ᱨᱮᱱᱟᱜ ᱠᱤᱨᱤᱧ ᱟᱠᱷᱨᱤᱧ ᱠᱟᱛᱮᱫ ᱟᱵᱤᱱ ᱪᱮᱫ ᱵᱤᱱ ᱞᱟᱹᱭᱟ ᱠᱟᱹᱴᱤᱡ ᱞᱟᱹᱭ ᱵᱤᱱ ᱟᱵᱤᱱ᱾
ᱧᱮᱞ ᱵᱤᱱ ᱟᱵᱚ ᱡᱚᱛᱚ ᱦᱚᱲ ᱫᱚ ᱦᱮᱸ ᱚᱱᱟ ᱟᱫᱚ ᱟᱹᱞᱤᱧ ᱫᱚ ᱪᱮᱫ ᱞᱤᱧ ᱞᱟᱹᱭᱼᱟ ᱠᱟᱛᱷᱟ ᱫᱚ ᱦᱳᱭᱳᱜ ᱠᱟᱱᱟ ᱟᱵᱚ ᱜᱮᱵᱚᱱ ᱵᱮᱱᱟᱣ ᱠᱟᱫᱟ ᱱᱤᱭᱟᱹ ᱯᱚᱨᱤᱵᱚᱥ ᱫᱚ ᱦᱳᱭ ᱥᱮ᱾ ᱯᱚᱨᱤᱵᱮᱥ ᱫᱚ ᱱᱤᱭᱟᱹ ᱠᱷᱟᱹᱛᱤᱨ ᱛᱮᱵᱚᱱ ᱱᱤᱭᱟᱹ ᱠᱷᱟᱹᱛᱤᱨ ᱛᱮᱵᱚᱱ ᱵᱮᱱᱟᱣ ᱠᱟᱫᱟ᱾ ᱡᱮᱭᱥᱮ ᱠᱤ ᱟᱵᱚ ᱵᱟᱧᱪᱟᱣ ᱞᱟᱹᱜᱤᱫ ᱛᱮ ᱢᱮᱱ ᱡᱤᱱᱤᱥ ᱞᱟᱜᱟᱜ ᱛᱟᱵᱚᱱᱟ ᱪᱮᱫ ᱢᱟᱥᱮ ᱞᱟᱹᱭ ᱵᱤᱱ᱾ ᱟᱵᱚᱣᱟᱜ ᱢᱮᱱ ᱡᱤᱱᱤᱥ ᱪᱮᱫ ᱠᱟᱱᱟ ᱥᱟᱯᱟ ᱥᱟᱹᱯᱤ ᱡᱚᱢ ᱫᱚ ᱵᱟᱝ ᱚᱱᱟ ᱢᱮᱱ ᱫᱚ ᱦᱩᱭᱩᱜᱚᱜ ᱠᱟᱱᱟ ᱯᱟᱭᱥᱟ᱾
ᱦᱳᱭ
ᱯᱟᱭᱥᱟ ᱡᱩᱫᱤ ᱟᱵᱮᱱ ᱢᱤᱫ ᱥᱟᱵ ᱠᱟᱜ ᱵᱤᱱ ᱢᱤᱫ ᱵᱤᱜᱷᱟᱹ ᱠᱷᱮᱛ ᱦᱮᱱᱟᱜ ᱛᱟᱵᱤᱱᱟ ᱦᱳᱭ ᱥᱮ᱾ ᱵᱟᱲᱜᱮ ᱟᱠᱟᱱ ᱛᱟᱵᱤᱱᱟ ᱚᱱᱟᱨᱮ ᱦᱳᱲᱳ ᱦᱚᱸ ᱵᱟᱝ ᱦᱩᱭᱩᱜᱚᱜ-ᱟ ᱛᱩᱲᱤ ᱵᱮᱱ ᱮᱨᱟ ᱚᱱᱟ ᱦᱚᱸ ᱵᱟᱝ ᱦᱩᱭᱩᱜ-ᱟ ᱛᱚᱵᱮ ᱥᱟᱠ-ᱥᱚᱵᱽᱡᱤ ᱡᱟᱦᱟᱱᱟᱜ ᱵᱤᱱ ᱨᱚᱦᱚᱭ ᱞᱮᱼᱼ ᱠᱷᱟᱱ ᱫᱚ ᱦᱩᱭᱩᱜᱚᱜ ᱠᱟᱱ ᱜᱮᱭᱟ ᱦᱳᱭ ᱥᱮ ᱟᱫᱚ ᱛᱟᱦᱚᱞᱮ ᱢᱤᱫ ᱵᱤᱜᱷᱟᱹ ᱨᱮ ᱡᱩᱫᱤ ᱟᱵᱤᱱ ᱵᱤᱱ ᱨᱚᱦᱚᱭ ᱞᱮᱠᱷᱟᱡ᱾ ᱡᱟᱦᱟᱱᱟᱜ ᱜᱮ ᱦᱳᱭ ᱥᱟᱵ ᱠᱟᱜ ᱵᱤᱱ ᱡᱷᱤᱸᱜᱟᱹ ᱜᱮᱵᱤᱱ ᱨᱚᱦᱚᱭ ᱠᱮᱫᱟ ᱥᱮ ᱵᱮᱸᱜᱟᱲ ᱜᱮᱵᱤᱱ ᱨᱚᱦᱚᱭ ᱠᱮᱫᱟ ᱢᱤᱫ ᱵᱤᱜᱷᱟᱹ ᱨᱮᱭᱟᱜ ᱫᱚ᱾ ᱮᱸ ᱯᱷᱚᱞ ᱫᱚ ᱟᱯᱮ ᱟᱵᱮᱱ ᱫᱚ ᱚᱲᱟᱜ ᱨᱮᱫᱚ ᱵᱟᱵᱤᱱ ᱡᱚᱢᱪᱚᱯᱮ᱾ ᱪᱟᱵᱟ ᱫᱟᱲᱮᱭᱟᱜᱼᱟ ᱛᱚ ᱟᱞᱮ ᱥᱮᱫ
ᱦᱳᱭ ᱦᱳᱭ
ᱛᱟᱦᱞᱮ ᱵᱟᱫᱷᱚᱛᱟ ᱢᱩᱞᱚᱠ ᱵᱟᱡᱟᱨ ᱛᱮ ᱤᱫᱤ ᱦᱩᱭᱩᱜᱼᱟ ᱟᱹᱠᱷᱨᱤᱧ ᱞᱟᱹᱜᱤᱫ ᱛᱮ?
ᱦᱳᱭ ᱭᱟ,
ᱦᱳᱭ ᱥᱮ, ᱟᱫᱚ ᱟᱸᱜ ᱟᱹᱜ ᱟᱹᱠᱷᱨᱤᱧ ᱫᱩᱱ ᱤᱫᱤᱭᱟ ᱛᱟᱦᱞᱮ ᱟᱵᱳ ᱟ ᱟᱵ ᱟᱹᱞᱤᱧ ᱞᱤᱧ ᱤᱫᱤᱭᱟ ᱟᱵᱮᱱ ᱵᱮᱱ ᱤᱫᱤᱭᱟ ᱤᱫᱤ ᱤᱫᱤ ᱛᱤᱜᱤ ᱤᱫᱤ ᱟᱹᱞᱤᱧ ᱧᱮᱞᱛᱮ ᱟᱵᱮᱱ ᱧᱮᱞᱛᱮ ᱟᱨᱦᱚᱸ ᱮᱴᱟᱜ ᱦᱚᱲ ᱠᱚ ᱪᱟᱥ ᱜᱮᱭᱟ ᱦᱮᱸᱥᱮ᱾
ᱦᱚᱭ ᱦᱚᱭ
ᱚᱱᱟ ᱵᱚᱱ ᱟᱹᱠᱷᱨᱤᱧ ᱞᱮᱠᱷᱟᱡ ᱯᱟᱭᱥᱟ ᱵᱚᱱ ᱧᱟᱢᱫᱟ᱾ ᱛᱟᱦᱚᱞᱮ ᱚᱱᱟ ᱯᱟᱭᱥᱟ ᱠᱟᱡᱽ ᱨᱮ ᱞᱟᱜᱟᱜ ᱛᱟᱵᱚᱱᱟ ᱦᱳᱭ ᱥᱮ, ᱚᱱᱚ ᱚᱱᱠᱟ ᱛᱤ ᱜᱤ ᱟᱵᱩ ᱫᱚ ᱵᱟᱹᱭ ᱵᱟᱹᱭ ᱛᱮ ᱚᱱᱟ ᱵᱟᱡᱟᱨ ᱨᱮ ᱟᱹᱠᱷᱨᱤᱧ ᱡᱤᱱᱤᱥ ᱫᱩᱵᱩᱱ ᱟᱹᱜᱩ ᱠᱟᱫᱟ᱾ ᱟᱞᱤᱧ ᱧᱮᱞ ᱛᱮ ᱟᱵᱮᱱ ᱵᱮᱱ ᱪᱟᱥ ᱠᱟᱫᱟ, ᱟᱵᱮᱱ ᱧᱮᱞ ᱛᱮ ᱟᱨᱦᱚᱸ ᱡᱟᱦᱟᱸᱭ ᱠᱚ ᱪᱟᱥ ᱠᱟᱫᱟ᱾
ᱦᱳᱭ᱾
ᱦᱮᱸᱥᱮ, ᱟ ᱦᱚᱸᱜᱼᱚᱭ ᱡᱮ ᱠᱮᱢᱤᱠᱮᱞ ᱠᱚ ᱞᱟᱜᱟᱣᱮᱫ ᱠᱟᱱ ᱩᱱᱠᱩᱣᱟᱜ ᱢᱤᱫᱴᱮᱱ ᱵᱮᱵᱽᱥᱟ ᱠᱟᱱᱟ, ᱠᱮᱢᱵᱤᱠᱮᱞ ᱡᱩᱫᱤ ᱥᱚᱵᱽᱡᱤ ᱡᱩᱫᱤ ᱜᱚᱥᱚ ᱞᱮᱱᱠᱷᱟᱡ ᱠᱟᱥᱴᱚᱢᱟᱨ ᱫᱚ ᱵᱟᱠᱚ ᱦᱟᱛᱟᱣᱟ ᱛᱚ᱾
ᱦᱳᱭ᱾
ᱛᱟᱦᱚᱞᱮ ᱚᱱᱟ ᱴᱟᱴᱠᱟ ᱧᱮᱞ ᱞᱟᱹᱜᱤᱫ ᱛᱮ ᱛᱟᱦᱞᱮ ᱪᱮᱫ ᱭᱮ ᱞᱟᱜᱟᱣ ᱦᱩᱭᱩᱜᱼᱟ ᱫᱟᱜ ᱞᱟᱜᱟᱣ ᱦᱩᱭᱩᱜᱼᱟ ᱥᱮ ᱠᱮᱢᱤᱠᱮᱞ ᱡᱟᱦᱟᱸᱴᱟᱜ ᱧᱟᱢᱚᱜᱚᱜ ᱠᱟᱱᱟ᱾ ᱚᱱᱟ ᱫᱚ ᱵᱟᱹᱞᱤᱧ ᱞᱟᱹᱭᱫᱟ ᱡᱮ ᱠᱮᱢᱤᱠᱮᱞ ᱧᱟᱢᱚᱜᱚᱜᱼᱟ ᱥᱮ ᱵᱟᱝ ᱧᱟᱢᱚᱜᱚᱜᱼᱟ᱾ ᱛᱚᱵᱮᱜ,
ᱦᱳᱭ ᱢᱟᱱᱮ ᱟᱹᱰᱤᱜᱟᱱ ᱚᱱᱠᱟᱱ ᱡᱤᱱᱤᱥ ᱵᱚᱱ ᱞᱟᱜᱟᱣᱮᱫᱼᱟ᱾ ᱡᱟᱦᱟᱸ ᱫᱚ ᱱᱟᱦᱟᱜ ᱟᱵᱚᱣᱟᱜ ᱡᱟᱦᱟᱸᱛᱮ ᱱᱳᱠᱥᱟᱱ ᱵᱟᱝ ᱦᱩᱭᱩᱜ ᱠᱷᱟᱹᱛᱤᱨ ᱛᱮ, ᱟᱵᱚ ᱫᱚ ᱚᱱᱟ ᱵᱚᱱ ᱞᱟᱜᱟᱣᱮᱫᱼᱟ᱾ ᱢᱮᱱᱠᱷᱟᱱ ᱦᱟᱸᱜ ᱱᱚᱣᱟ ᱫᱚ ᱵᱟᱝᱵᱚᱱ ᱦᱩᱫᱤᱥ ᱫᱟ ᱠᱤ ᱟᱵᱚ ᱤᱴᱟᱜ ᱦᱚᱲᱟᱜ ᱡᱤᱭᱚᱱ ᱵᱚᱱ ᱵᱟᱹᱲᱤᱡᱮᱜᱼᱟ᱾ ᱚᱱᱟ ᱥᱟᱸᱣ ᱥᱟᱸᱣᱛᱮ ᱢᱟᱱᱮ ᱟᱯᱱᱟ ᱱᱟᱜ ᱦᱚᱸ ᱵᱟᱹᱲᱤᱡᱚᱜ ᱠᱟᱱᱟ᱾ ᱠᱟᱨᱚᱱ ᱫᱚ ᱦᱩᱭᱩᱜ ᱠᱟᱱᱟ ᱠᱤ ᱟᱵᱚ ᱢᱟ ᱚᱱᱟ ᱨᱮ ᱠᱮᱢᱤᱠᱮᱞ ᱞᱟᱜᱟᱣ ᱠᱟᱛᱮ ᱮᱴᱟᱜ ᱦᱚᱲ ᱵᱚᱱ ᱮᱢᱟᱣ ᱠᱚ ᱠᱟᱱᱟ ᱦᱳᱭ ᱥᱮ, ᱛᱚ ᱟᱵᱚ ᱵᱟᱡᱟᱨ ᱠᱷᱚᱱ ᱱᱟᱹ ᱠᱤᱪᱷᱩ ᱱᱟ ᱠᱤᱪᱷᱩ ᱚᱱᱠᱟᱱ ᱡᱤᱱᱤᱥ ᱵᱚᱱ ᱟᱹᱜᱩᱭᱮᱫᱼᱟ᱾ ᱡᱟᱦᱟᱸ ᱫᱚ ᱟᱵᱚ ᱱᱟᱦᱟᱜ ᱟᱵᱚ ᱞᱟᱹᱜᱤᱫ ᱱᱩᱠ ᱥᱟᱱ ᱦᱩᱭ ᱫᱟᱲᱮᱭᱟᱜᱼᱟ ᱦᱮᱸᱥᱮ᱾
ᱮᱠᱫᱚᱢ ᱮᱠᱫᱚᱢ ᱡᱮᱭᱥᱮᱠᱤ ᱥᱟᱜ ᱠᱟᱜ ᱵᱮᱱ ᱱᱚᱜᱼᱚᱭ ᱥᱮᱵᱷ ᱦᱩᱭᱱᱟ ᱥᱮᱯ᱾ ᱥᱮᱵᱷ ᱦᱩᱭᱱᱟ ᱟᱹᱵ ᱟᱹ ᱠᱟᱥᱢᱤᱨ ᱨᱮ ᱵᱮᱱᱟᱜ ᱠᱟᱱᱟ ᱦᱮᱸ ᱥᱮ ᱵᱟᱝ?
ᱦᱳᱭ᱾
ᱠᱟ ᱠᱟᱥᱢᱤᱨ ᱠᱷᱚᱡ ᱦᱤᱡᱩᱜᱚᱜ ᱠᱟᱱᱟ, ᱚᱱᱟ ᱥᱮᱵᱷ ᱨᱮ ᱚᱱᱟ ᱟᱵᱩ ᱱᱚᱛᱮ ᱡᱚᱜ ᱡᱚᱭᱥᱮᱠᱤ ᱵᱮᱸᱜᱟᱲ ᱦᱩᱭᱱᱟ, ᱵᱮᱸᱜᱟᱲ ᱨᱮ ᱛᱤᱱᱟᱹᱜ ᱠᱟᱡᱟᱠ ᱯᱤᱥ ᱠᱚ ᱥᱴᱟᱨᱟᱭ ᱦᱩᱭᱩᱜ ᱠᱟᱱᱟ ᱥᱟᱦᱟᱨ ᱠᱚ ᱞᱟᱜᱟᱣ ᱦᱳᱭᱳᱜ ᱠᱟᱱᱟ᱾ ᱦᱮᱸ ᱥᱮ ᱵᱟᱝ? ᱛᱚᱵᱮ ᱚᱱᱛᱮ ᱫᱚ ᱦᱩᱲᱩ ᱠᱚᱫᱚ ᱵᱟᱠᱳ ᱨᱚᱦᱚᱭᱟ, ᱚᱱᱛᱮ ᱫᱚ ᱠᱷᱟᱹᱞᱤ ᱮᱭᱟ ᱚᱱᱟ ᱣᱟᱭ ᱯᱷᱚᱞ ᱚᱱᱟ ᱠᱩᱜᱤ ᱵᱟᱸᱫᱽ ᱠᱚ ᱟᱵᱟᱫ ᱵᱟᱲᱟᱭᱟ ᱚᱱᱛᱮ ᱫᱚ ᱡᱮᱭᱥᱮᱠᱤ ᱟᱯᱮᱞ, ᱠᱚᱢᱚᱞᱟ, ᱞᱮᱵᱩ ᱚᱨᱮᱸᱧᱡᱽ ᱡᱮᱴᱟ ᱠᱚ ᱢᱮᱛᱟᱜ ᱠᱟᱱᱟ᱾
ᱦᱳᱭ ᱦᱳᱭ᱾
ᱚᱱᱛᱮ ᱫᱚ ᱚᱱᱟ ᱵᱤᱥ ᱥᱟᱦᱟᱨ ᱞᱟᱜᱟᱣ ᱠᱟᱛᱮ ᱜᱤ ᱠᱩ ᱪᱟᱥ ᱟᱵᱟᱫᱽ ᱫᱟ᱾
ᱦᱚᱭ᱾ ᱟᱫᱚ ᱱᱤᱛᱚᱜ ᱚᱱᱮ ᱚᱱᱠᱟ ᱧᱮᱞᱚᱜ ᱠᱟᱱᱟ, ᱵᱚᱞᱮ ᱦᱳᱭ ᱡᱮᱢᱚᱱ ᱵᱮᱱ ᱞᱟᱹᱭ ᱠᱮᱫᱟ ᱥᱮ ᱚᱱᱟ ᱡᱮ ᱥᱟᱹᱜᱤᱧ ᱠᱷᱚᱱ ᱦᱤᱡᱩᱜ ᱠᱟᱱᱟ᱾ ᱛᱚ ᱚᱱᱠᱟ ᱞᱮᱠᱟ ᱜᱮ ᱢᱟᱱᱮ ᱟᱹᱰᱤ ᱡᱟᱦᱟᱱ ᱡᱤᱱᱤᱥ ᱟᱵᱚ ᱢᱟᱱᱮ ᱡᱟᱦᱟᱸ ᱟᱵᱚᱣᱟᱜ ᱤᱧ ᱞᱟᱹᱭᱮᱫ ᱠᱟᱱᱟ ᱦᱳᱭ ᱥᱮ ᱟᱵᱚ ᱠᱤᱨᱤᱧ ᱟᱠ ᱟᱹᱠᱷᱨᱤᱧ ᱡᱟᱦᱟᱸ ᱫᱚᱵᱚᱱ ᱞᱟᱞᱚᱪᱚᱜ ᱠᱟᱱᱟ ᱟᱫᱚ ᱱᱟᱦᱟᱜ ᱞᱟᱞᱚᱪ ᱡᱤᱱᱤᱥ ᱠᱷᱟᱹᱛᱤᱨ ᱛᱮ ᱟᱵᱚ ᱟᱹᱰᱤ ᱜᱟᱱ ᱚᱱ ᱚᱱᱠᱟᱱ ᱡᱤᱱᱤᱥ ᱵᱚᱱ ᱪᱮᱠᱟᱹᱭᱮᱫᱟ ᱡᱟᱦᱟᱸ ᱫᱚ ᱟᱯᱱᱟᱨ ᱞᱟᱹᱜᱤᱫ ᱦᱚᱸ ᱢᱟᱱᱮ ᱠᱷᱚᱛᱤᱭ ᱮᱢᱮᱫ, ᱟ ᱟᱨ ᱦᱚᱲᱟᱜ ᱡᱤᱭᱚᱱ ᱞᱟᱹᱜᱤᱫ ᱦᱚᱸ ᱠᱷᱚᱛᱤᱭ ᱮᱢᱮᱜ-ᱟ ᱦᱳᱭᱥᱮ ᱟᱫᱚ ᱱᱚᱣᱟ ᱱᱤᱛ ᱱᱤᱛᱚᱜ ᱵᱚᱱ ᱞᱟᱹᱭᱟ ᱠᱤ ᱱᱤᱭᱟᱹ ᱡᱩᱜᱽ ᱨᱮ ᱵᱚᱞᱮ ᱦᱚᱲ ᱦᱚᱸ ᱟᱹᱰᱤ ᱜᱟᱱ ᱵᱚᱱ ᱞᱟᱞᱚᱪ ᱟᱠᱟᱱ ᱠᱷᱟᱹᱛᱤᱨ ᱛᱮ ᱵᱟᱝᱵᱚᱱ ᱵᱩᱡᱷᱟᱹᱣ ᱫᱟᱲᱮᱜ ᱠᱟᱱᱟ ᱦᱚᱲᱢᱚ ᱠᱚᱨᱮ ᱛᱤᱱᱟᱹᱜ ᱨᱳᱜᱽ ᱟᱡᱟᱨ ᱦᱮᱡ ᱟᱵᱚᱱ